ᱦᱮᱞᱳᱣ᱾
ᱦᱮᱸ ᱡᱚᱦᱟᱨ ᱜᱮ᱾
ᱱᱮᱛᱟᱨ ᱢᱟ
ᱛᱟᱯᱚᱨᱮ , ᱦᱮᱸ ᱱᱤᱛᱚᱜ ᱢᱟ ᱱᱟᱯᱟᱭ ᱵᱟᱲᱟ ᱜᱮ, ᱟᱯᱮ ᱜᱮ ᱪᱮᱫ ᱞᱮᱠᱟ ᱢᱮᱱᱟᱜ ᱯᱮᱭᱟ?
ᱦᱚᱸᱜᱼᱚᱭ ᱡᱟᱹᱯᱩ ᱵᱟᱲᱟᱭᱮᱫᱟᱭ ᱫᱚᱢᱮ ᱛᱮᱦᱤᱧ ᱜᱟᱯᱟ ᱠᱟᱹᱴᱤᱡ ᱠᱷᱩᱜ ᱢᱟᱸᱫᱟ ᱠᱚᱭ ᱡᱚᱴᱟᱣ ᱠᱟᱱᱟ᱾
ᱚᱻ ᱦᱮᱸᱛᱚ ᱾ ᱟᱨ ᱯᱚᱨᱚᱵᱽ ᱠᱚ ᱟᱯᱮ ᱥᱮᱫ ᱩᱱᱟᱹᱜ ᱵᱚᱲᱚ ᱛᱟᱵᱱᱟ ᱛᱚ ᱪᱮᱫ ᱞᱮᱠᱟ ᱦᱩᱭᱱᱟ ᱚᱱᱛᱮᱱᱟᱜ? ᱵᱩᱨᱩ ᱵᱚᱸᱜᱟ ᱠᱚ᱾
ᱦᱮᱸ ᱯᱚᱨᱚᱵᱽ ᱠᱚᱢᱟ, ᱯᱚᱨᱚᱵᱽ ᱠᱚᱢᱟ ᱟᱹᱰᱤ ᱠᱟᱡᱟᱠ ᱠ ᱜᱮ ᱦᱳᱭᱱᱟ᱾ ᱟᱨ ᱵᱤᱨᱟᱴ ᱠᱚ ᱦᱚᱲ ᱞᱮᱱᱟ ᱱᱤᱭᱟᱹ ᱵᱟᱨ ᱫᱚ᱾
ᱦᱮᱸ ᱢᱟᱱᱮ ᱡᱟᱣ ᱥᱮᱨᱢᱟ ᱞᱮᱠᱟ ᱜᱮ, ᱱᱤᱭᱟᱹ ᱫᱷᱟᱣ ᱦᱚᱸ ᱚᱝᱠᱟ ᱜᱮ ᱥᱮ ᱡᱟᱹᱥᱛᱤ ᱮᱱᱟᱠᱚ?
ᱱᱤᱭᱟᱹ ᱵᱟᱨ ᱢᱟ ᱟᱨᱦᱚᱸ ᱡᱟᱹᱥᱛᱤ ᱧᱚᱜ ᱠᱚ ᱥᱮᱴᱮᱨ ᱟᱠᱟᱱ ᱛᱟᱦᱮᱸᱫ ᱦᱚᱲ ᱠᱚ᱾
ᱚ, ᱦᱮᱸ ᱛᱚ ᱟᱨ ᱱᱤᱭᱟᱹ ᱫᱷᱟᱣ ᱫᱚ ᱥᱤᱲᱤ ᱠᱚᱠᱚ ᱡᱩᱛ ᱠᱟᱜ ᱢᱟ᱾
ᱦᱮᱸ ᱥᱤᱲᱤ ᱠᱚ ᱡᱩᱛ ᱠᱟᱫᱟ ᱠᱚ, ᱵᱟᱠᱚ ᱡᱩᱛᱮᱫ ᱛᱟᱦᱮᱸᱫ ᱟᱫᱚ ᱠᱟᱹᱴᱤᱡ ᱞᱮ ᱟᱵᱮᱫᱚᱱ ᱵᱟᱲᱟ ᱠᱮᱫᱟ ᱡᱮ ᱱᱚᱝᱠᱟ ᱩᱱᱟᱹᱜ ᱢᱟᱨᱟᱝ ᱯᱚᱨᱚᱵᱽ ᱞᱮ ᱠᱚᱨᱟᱣ ᱦᱚᱪᱚᱭᱮᱜ-ᱟ ᱛᱟᱦᱚᱞᱮ ᱠᱟᱹᱴᱤᱡ ᱚᱱᱠᱟ ᱵᱮᱵᱚᱥᱛᱷᱟ ᱟᱞᱮᱯᱮ ᱚᱱᱛᱮ ᱪᱮᱛᱟᱱ ᱨᱮ ᱫᱮᱡᱚᱜ ᱞᱟᱹᱜᱤᱫ, ᱩᱱᱟᱹᱜ ᱦᱚᱲ ᱠᱚ ᱦᱤᱡᱩᱜᱼᱟ ᱡᱮᱦᱮᱛᱩ᱾
ᱦᱮᱸ, ᱟᱨ ᱛᱤᱱᱟᱹᱜ ᱢᱟᱱᱮ ᱛᱤᱱᱟᱹᱜ ᱡᱷᱟᱹᱞ ᱯᱮ ᱨᱟᱠᱟᱵ ᱟᱠᱟᱜ-ᱟ, ᱚᱱᱟ ᱵᱩᱨᱩ ᱨᱮᱫᱚ ᱢᱟᱱᱮ ᱯᱩᱨᱟᱹ ᱦᱟᱱᱛᱮ ᱪᱮᱛᱟᱱ ᱫᱷᱟᱹᱵᱤᱡ ᱜᱮᱯᱮ ᱨᱟᱠᱟᱵ ᱟᱠᱟᱜ-ᱟ ᱥᱮ ᱠᱟᱹᱴᱤᱡ ᱯᱮ ᱥᱟᱨᱮᱡ ᱠᱟᱜ ᱜᱮᱭᱟ ᱟᱫᱚ?
ᱵᱟᱝ ᱵᱟᱝ ᱪᱮᱛᱟᱱ ᱦᱟᱹᱵᱤᱡ ᱫᱚ ᱵᱟᱝ ᱟᱨᱠᱤ ᱢᱟᱱᱮ ᱢᱤᱫ ᱫᱷᱟᱣ ᱛᱮ ᱚᱱᱟ ᱤᱥᱠᱤᱢ ᱢᱤᱫ ᱫᱷᱟᱣ ᱛᱮᱫᱚ ᱵᱟᱝ ᱦᱤᱡᱩᱜ ᱠᱟᱱᱟ ᱞᱟᱹᱭ ᱮᱟᱠᱚ ᱡᱮ ᱱᱤᱭᱟᱹᱵᱟᱨ ᱚᱨᱫᱷᱮᱠ ᱠᱚᱨᱟᱣ ᱦᱩᱭᱩᱜᱼᱟ ᱟᱨ ᱢᱤᱫᱴᱮᱱ ᱥᱠᱤᱢ ᱦᱤᱡᱩᱜᱼᱟ ᱩᱱ ᱨᱮᱫᱚ ᱯᱩᱨᱟᱹᱣ ᱟᱞᱮ ᱾
ᱚ ᱚᱱᱮ ᱚᱱᱠᱟ ᱚᱸ ᱚᱱᱮ ᱚᱱᱟ ᱠᱷᱟᱹᱛᱤᱨ ᱦᱚᱸ ᱦᱚᱳᱭᱛᱳ ᱠᱚ ᱱᱤᱭᱟᱹ ᱫᱷᱟᱣ ᱫᱚ ᱦᱚᱲ ᱧᱚᱜ ᱞᱮᱱ ᱜᱮᱭᱟ ᱠᱚ ᱾
ᱦᱳᱭ ᱦᱳᱭ ᱞᱟᱹᱭᱮᱫ ᱠᱚ ᱠᱟᱹᱴᱤᱡ ᱥᱟᱹᱲᱤᱛᱮ ᱫᱮᱡ ᱞᱮᱱᱠᱷᱟᱱ ᱠᱟᱹᱴᱤᱡ ᱚᱱᱟ ᱫᱚᱢᱮ ᱠᱚᱥᱴᱚ ᱫᱚ ᱵᱟᱝ ᱦᱩᱭᱩᱜᱼᱟ ᱟᱨ ᱞᱟᱦᱟ ᱛᱮᱢᱟ ᱦᱟᱱᱟ ᱫᱷᱟᱨᱮ ᱛᱮᱫᱚ ᱵᱟᱨ ᱯᱮ ᱥ ᱛᱮ ᱫᱚ ᱦᱤᱡᱩᱜ ᱜᱟᱱᱚᱜᱼᱟ ᱫᱮᱡᱚᱜ ᱜᱟᱱᱚᱜᱼᱟ ᱫᱮᱡᱚᱜ ᱫᱚ ᱟᱫᱚ ᱫᱷᱤᱨᱤ ᱠᱚ ᱦᱮᱱᱟᱜᱼᱟ ᱵᱚᱲᱚ ᱵᱚᱲᱚ ᱟᱨ ᱚᱱᱟ ᱞᱮᱸᱡᱮᱫ ᱟᱹᱱᱤᱡᱟ ᱫᱚᱢᱮ ᱟᱨ ᱵᱩᱡᱮᱫ ᱜᱮᱭᱟᱢ ᱪᱟᱯᱩ ᱫᱟᱭᱛᱚ ᱯᱨᱚᱛᱤᱵᱟᱨ ᱜᱮ ᱾
ᱦᱮᱸ ᱦᱮᱸ ᱾ ᱟᱨ ᱞᱤᱠ ᱞᱤᱠ ᱚᱥ ᱪᱮᱫ ᱚᱱᱟ ᱢᱟᱱᱮ ᱥᱟᱭᱤᱰ ᱛᱮᱦᱚᱸ ᱨᱟᱠᱟᱵ ᱜᱟᱱᱚᱜ ᱾ ᱞᱫᱟᱹᱧ ᱛᱚᱵᱮ ᱮᱱᱟ ᱥᱟᱭᱤᱰ ᱛᱮᱦᱚᱸ ᱨᱟᱥᱛᱟ ᱠᱚ ᱞᱟᱹᱭᱮᱫᱟ ᱥᱮ ᱪᱮᱫ ᱢᱮᱱᱟᱜᱼᱟ ᱥᱟᱭᱤᱰ ᱧᱚᱜ ᱛᱮ ᱢᱟᱱᱮ ᱩᱱᱟᱹᱜ ᱥᱚᱡᱷᱮ ᱫᱚ ᱵᱟᱝ ᱨᱟᱠᱟᱵ ᱨᱟᱠᱟᱵ ᱞᱟᱜᱟᱜᱼᱟ ᱢᱟᱱᱮ ᱥᱟᱭᱤᱰ ᱫᱚ ᱠᱟᱹᱴᱤᱡ ᱡᱷᱟᱹᱞᱟᱹᱜᱼᱟ ᱟᱨᱠᱤ ᱛᱚᱵᱮ ᱥᱟᱭᱤᱰ ᱥᱟᱭᱤᱰ ᱛᱮ ᱢᱟᱱᱮ ᱫᱚᱢᱮ ᱫᱟᱬᱟᱱ ᱦᱚᱸ ᱨᱟᱠᱟᱵ ᱜᱟᱱᱚᱜᱼᱟ ᱱᱚᱝᱠᱟᱱᱟᱜ ᱨᱟᱥᱛᱟ ᱠᱚ ᱞᱟᱹᱭᱮᱫ ᱫᱚ ᱚᱱᱛᱮ ᱢᱮᱱᱟᱜᱼᱟ ᱥᱮ ᱪᱮᱫ?
ᱦᱮᱸ ᱦᱮᱸ ᱢᱮᱱᱟᱜ ᱫᱚ ᱢᱮᱱᱟᱜᱼᱟ ᱟᱫᱚ ᱟᱹᱰᱤ ᱜᱷᱟᱹᱲᱤᱡ ᱞᱟᱜᱟᱜ ᱟᱛᱚ ᱨᱟᱠᱟᱵ ᱛᱮ ᱾ ᱟᱫᱚ ᱱᱦᱟᱛᱮ ᱛᱮ ᱩᱱᱟᱹᱜ ᱫᱚ ᱦᱚᱲ ᱫᱚᱠᱚ ᱪᱟᱞᱟᱜᱼᱟ ᱢᱮᱱᱠᱷᱟᱱ ᱫᱚᱢᱮ ᱫᱚ ᱵᱟᱝᱠᱚ ᱪᱟᱞᱟᱜ ᱜᱮᱭᱟ ᱾
ᱚ ᱦᱚᱭ ᱛᱚ ᱟᱨ ᱪᱤᱠᱟ ᱢᱟᱱᱮ ᱵᱚᱭᱮᱥ ᱧᱚᱜ ᱠᱚᱦᱚᱸ ᱠᱚ ᱨᱟᱠᱟᱵ ᱫᱟᱲᱮᱭᱟᱜ ᱠᱟᱱᱟ ᱥᱮ ᱠᱮᱴᱮᱡ ᱢᱮᱮᱴᱮᱡ ᱟᱵᱚ ᱞᱮᱠᱟᱱ ᱠᱚ ᱢᱟᱱᱮ ᱰᱮᱥᱴᱤᱠ ᱠᱚ
ᱦᱮᱸ ᱵᱚᱭᱮᱥ ᱠᱚᱦᱚᱸ ᱠᱚ ᱨᱟᱠᱟᱵ ᱠᱟᱱᱟ ᱨᱟᱹᱥᱠᱟᱹ ᱡᱟᱞᱟ ᱠᱚ ᱦᱮᱡ ᱟᱠᱟᱱᱟ ᱥᱮ ᱟᱫᱚ ᱨᱟᱠᱟᱵ ᱠᱟᱱ ᱜᱮᱭᱟ ᱠᱚ ᱟᱨ ᱥᱟᱶᱛᱟ ᱠᱚᱨᱮᱱ ᱡᱟᱦᱟᱸᱭ ᱚᱲᱟᱜ ᱦᱚᱲ ᱠᱚᱠᱚ ᱪᱟᱞᱟᱣ ᱠᱟᱱᱟ ᱩᱱᱠᱩ ᱵᱟᱭ ᱨᱟᱠᱟᱵ ᱫᱟᱲᱮᱭᱟᱜ ᱠᱟᱱᱟ ᱩᱱᱠᱩ ᱵᱚᱭᱚᱥ ᱧᱚᱜ ᱦᱚᱲ ᱠᱚᱫᱚ ᱠᱟᱹᱴᱤᱡ ᱜ
ᱦᱮᱸ ᱛᱚ ᱾
ᱚᱱᱠᱟ ᱥᱮ ᱩᱱᱠᱩᱣᱟᱜ ᱦᱚᱸ ᱵᱟᱠᱚ ᱪᱟᱞᱟᱣ ᱵᱟᱲᱟ ᱟᱠᱟᱱᱟ ᱩᱱᱟᱹᱜ ᱫᱤᱱ ᱠᱟ ᱥᱚᱠ ᱠᱟᱛᱮᱮᱫ ᱠᱚ ᱪᱟᱞᱟᱜᱼᱟ ᱮᱠᱫᱚᱢ ᱯᱩᱨᱟᱹ ᱨᱟᱠᱟᱵ ᱨᱟᱠᱟᱵ ᱟᱠᱚ ᱵᱩᱨᱩ ᱪᱮᱛᱟᱱ ᱾
ᱫᱮᱡ ᱠᱟᱛᱮ ᱥᱟᱺᱜᱤᱧ ᱥ ᱟᱹᱰᱤ ᱪᱮᱦᱮᱨᱟ ᱜᱮ ᱧᱮᱞᱚᱜᱼᱟ ᱥᱮ ᱾
ᱦᱮᱸ ᱢᱟᱱᱮ ᱵᱩᱨᱩ ᱨᱮ ᱫᱮᱡ ᱠᱟᱛᱮ ᱱᱤᱛᱚᱜ ᱫᱚ ᱢᱟᱱᱮ ᱥᱟᱺᱜᱤᱧ ᱥᱮᱫ ᱫᱚ ᱧᱮᱞᱚᱜᱼᱟ ᱟᱨᱠᱤ ᱠᱩᱣᱟᱹᱥᱟ ᱠᱩᱣᱟᱹᱥ ᱟᱨ ᱟᱯᱮ ᱜᱮ ᱢᱟᱱᱮ ᱚᱱᱟ ᱠᱚ ᱫᱚᱠᱟᱱ ᱠᱚᱫᱚ ᱯᱮ ᱡᱩᱛᱟ ᱥᱮ ᱢᱟᱱᱮ ᱞᱟᱹᱭᱮᱫᱟᱹᱧ ᱚᱱᱟ ᱠᱚ ᱫᱚᱠᱟᱱ ᱠᱚᱫᱚ ᱞᱟᱹᱭᱫᱟᱹᱧ ᱟᱯᱮ ᱜᱮᱯᱮ ᱡᱩᱛᱟ ᱥᱮ ᱠᱚᱢᱤᱴᱤ ᱥᱮᱫ ᱠᱷᱚᱱᱟᱜ ᱟᱨᱚ ᱚᱱᱠᱟ ᱡᱟᱦᱟᱸ ᱠᱚ ᱢᱟᱱᱮ ᱠᱚ ᱱᱤᱡᱮ ᱞᱮᱠᱟᱱ ᱦᱚᱲ ᱦᱚᱸᱠᱚ ᱜᱚᱞᱯᱚ ᱫᱟᱲᱮᱭᱟᱜᱼᱟ ᱢᱟᱱᱮ ᱥᱟᱭᱤᱰ ᱥᱟᱭᱤᱰ ᱵᱟᱦᱟ ᱠᱚᱨᱮᱱ ᱚᱱᱠᱟ ᱾
ᱦᱮᱸ ᱫᱚᱠᱟᱱ ᱫᱚ ᱟᱞᱮ ᱠᱚᱢᱱᱤᱴᱤ ᱯᱟᱦᱴᱟ ᱠᱷᱚᱱᱟᱜ ᱢᱤᱫᱴᱮᱱ ᱯᱳᱥᱴᱟᱨ ᱞᱮ ᱪᱷᱟᱯᱟᱣᱟ ᱡᱮ ᱚᱠᱚᱭ ᱠᱚ ᱫᱚᱠᱟᱱ ᱯᱮ ᱵᱟᱹᱭᱥᱟᱹᱣᱟ ᱱᱚᱰᱮ ᱛᱟᱦᱚᱞᱮ ᱟᱞᱮ ᱥᱟᱛᱮ ᱡᱳᱜᱟᱡᱳᱜᱽ ᱯᱮ ᱚᱱᱠᱟ ᱡᱟᱜᱮ ᱠᱟᱹᱴᱤᱡ ᱯᱚᱭᱥᱟ ᱠᱚᱞᱮ ᱦᱟᱛᱟᱣ ᱛᱟᱠᱚᱣᱟ ᱠᱚᱢ ᱠᱚᱢ ᱾
ᱚ ᱾
ᱟᱞᱮ ᱢᱚᱛᱚ ᱛᱮᱫᱚ ᱚᱱᱠᱟ ᱛᱤᱱᱟᱹᱜ ᱞᱮ ᱫᱚᱠᱟᱱ ᱫᱟᱲᱮᱭᱟᱜᱼᱟ ᱩᱱᱟᱹᱜ ᱟᱹᱰᱤ ᱟᱹᱰᱤ ᱟᱭᱢᱟ ᱦᱚᱲ ᱠᱚ ᱦᱤᱡᱩᱜᱼᱟ ᱥᱮ ᱾
ᱦᱮᱸ ᱩᱱᱟᱹᱜ ᱥᱟᱺᱜᱤᱧ ᱥᱟᱺᱜᱤᱧ ᱨᱮᱱ ᱦᱚᱲ ᱢᱟᱱᱮ ᱵᱮᱵᱚᱦᱟᱨ ᱦᱚᱸ ᱢᱟᱱᱮ ᱩᱱᱠᱩ ᱦᱚᱸ ᱢᱟᱱᱮ ᱫᱚᱨᱠᱟᱨᱚᱜ ᱠᱟᱱᱟ ᱥᱮ ᱟᱨ ᱮᱠᱞᱟ ᱛᱮᱫᱚ ᱵᱟᱝ ᱢᱮᱱᱮᱡᱚᱜᱼᱟ ᱠᱚᱢᱤᱴᱤ ᱨᱮᱨᱮᱱ ᱦᱚᱲ ᱛᱮᱦᱚᱸ ᱾
ᱦᱳᱭ ᱦᱳᱭ ᱟᱫᱚ ᱠᱩᱢᱤᱴᱤ ᱢᱚᱛᱚ ᱛᱮᱫᱚ ᱛᱤᱱᱟᱹᱜ ᱜᱟᱱ ᱫᱚᱠᱟᱱᱮᱢ ᱵᱟᱹᱭᱥᱟᱹᱣ ᱫᱟᱲᱮᱭᱟᱜ-ᱟ ᱾ ᱵᱚᱰᱚ ᱡᱳᱨ ᱚᱱᱠᱟ ᱟᱴ ᱫᱚᱥᱴᱤ ᱜᱟᱱᱮᱢ ᱵᱟᱹᱭᱥᱟᱹ ᱫᱟᱲᱮᱭᱟᱜ-ᱟ
ᱦᱳᱭ ᱟᱨ ᱛᱚᱵᱮ ᱚᱱᱟ ᱠᱚ ᱜᱮᱨᱮᱡ ᱠᱚᱫᱚ ᱟᱯᱮ ᱠᱚᱣᱟᱜ ᱜᱮ
ᱦᱮᱸ ᱜᱮᱨᱮᱡ ᱠᱚᱫᱚ ᱦᱟᱱᱮ ᱦᱟᱱᱮ ᱪᱷᱟᱰᱟ ᱫᱷᱟᱨᱮ ᱡᱟᱦᱟᱸ ᱜᱚᱰᱟ ᱛᱟᱦᱮᱸ ᱠᱟᱱᱟ ᱚᱱᱟ ᱫᱚ ᱟᱞᱮ ᱠᱚᱣᱟᱜ ᱫᱚ ᱵᱟᱝ ᱠᱟᱱᱟ
ᱦᱮᱸ
ᱚᱱᱟ ᱫᱚ ᱚᱱᱟ ᱟᱛᱳ ᱨᱮᱱ ᱦᱚᱲᱟᱜ ᱠᱟᱱᱟ
ᱟᱪᱪᱷᱟ ᱛᱚᱵᱮ ᱩᱱᱟᱹᱜ ᱥᱮᱨᱢᱟ ᱟᱯᱮ ᱚᱱᱛᱮ ᱦᱚᱲ ᱠᱚᱠᱚ ᱪᱟᱞᱟᱜ-ᱟ ᱛᱚᱵᱮ ᱟᱯᱮ ᱪᱮᱫ ᱞᱮᱠᱟ ᱯᱮ ᱵᱩᱡᱽ ᱜᱮᱭᱟ ᱨᱟᱹᱥᱼᱼ ᱠᱟᱹ ᱥᱮ ᱵᱟᱝ ᱚᱱᱠᱟ ᱟᱹᱲᱤᱥ ᱵᱟᱡᱟᱨ ᱚᱠᱟ ᱪᱮᱫ ᱯᱮ ᱵᱩᱡ ᱜᱮ ᱡᱮ ᱦᱟᱹᱴ ᱩᱱᱟᱹᱜ ᱦᱚᱲ ᱠᱚ ᱦᱤᱡᱩᱜ ᱠᱟᱱᱟ ᱚᱱᱠᱟ ᱟᱯᱮᱭᱟᱜ ᱠᱩᱞᱤ ᱥᱮᱫ ᱛᱮ ᱪᱟᱞᱟᱣ ᱦᱤᱡᱩᱜ ᱟᱠᱚ ᱡᱮ ᱞᱚᱥᱚᱫᱟᱠᱚ ᱠᱷᱟᱨᱟᱯ ᱠᱟᱹᱴᱤᱡ ᱵᱟᱯᱮ ᱵᱩᱡ ᱜᱮᱭᱟ ᱦᱮᱞᱳ ᱚᱠᱟᱭ ᱱᱟᱵᱤᱱ ᱨᱚᱲ ᱠᱚ ᱵᱟᱝ ᱟᱸᱡᱚᱢᱚᱜ ᱠᱟᱱ ᱛᱟᱵᱤᱱᱟ ᱴᱷᱤᱠ ᱴᱷᱟᱠ
ᱛᱚᱵᱮ ᱠᱟᱹᱴᱤᱡ ᱟᱫᱚ ᱵᱩᱡᱮᱜ ᱜᱮᱭᱟᱵᱮᱱ ᱱᱚᱣᱟᱼᱼ ᱵᱩᱨᱩ ᱫᱷᱟᱥᱱᱟ ᱨᱮ ᱚᱲᱟᱜ ᱛᱟᱞᱮ ᱛᱚ ᱢᱟᱡᱷᱮ ᱢᱚᱫᱫᱷᱮ ᱴᱟᱣᱟᱨ ᱠᱚ ᱚᱴᱟᱝ ᱦᱤᱡᱩᱜᱼᱟ ᱟᱨ ᱚᱴᱟᱝᱼᱼ ᱵᱟᱝ ᱪᱟᱞᱟᱜ ᱜᱮᱭᱟ
ᱚ ᱟᱪᱪᱷᱟ ᱟᱨ ᱚᱱᱟ ᱠᱚ ᱠᱩᱞᱤ ᱠᱮᱫ ᱵᱤᱱᱟᱞᱤᱧ ᱟᱸᱡᱚᱢ ᱞᱮᱫᱟᱵᱤᱱ ᱥᱮ ᱵᱟᱝ
ᱵᱟᱝ ᱵᱟ ᱵᱟᱝ ᱟᱸᱡᱚᱢ ᱞᱮᱱᱟ ᱪᱮᱫ ᱠᱚᱪᱚᱵᱮᱱ ᱞᱟᱹᱭ ᱠᱮᱜ-ᱟ
ᱞᱟᱹᱭ ᱫᱟᱞᱤᱧ ᱦᱚᱜᱼᱚᱭ ᱡᱮ ᱵᱚᱪᱷᱚᱨᱮ ᱢᱤᱫ ᱫᱷᱟᱣ ᱠᱟᱛᱮ ᱦᱚᱲ ᱠᱚ ᱪᱟᱞᱟᱜ ᱠᱟᱱᱟ ᱩᱱᱟᱹᱜ ᱦᱮᱸ ᱟᱯᱮᱭᱟᱜ ᱠᱩᱞᱤ ᱠᱩᱞᱤᱼᱼ ᱛᱮ ᱩᱱᱟᱹᱜ ᱠᱚ ᱞᱚᱥᱚᱫ ᱦᱚᱴᱚ ᱠᱟᱜ ᱠᱟᱱᱟ ᱠᱟᱹᱴᱤᱡ ᱟᱹᱲᱤᱥ ᱵᱟᱡᱟᱨ ᱵᱟᱯᱮ ᱵᱩᱡ ᱜᱮᱭᱟ ᱟᱨᱠᱤ ᱠᱷᱮᱛ ᱵᱟᱹᱫᱽ ᱛᱮᱦᱚᱸ ᱦᱚᱲ ᱠᱚ ᱛᱟᱲᱟᱢ ᱫᱟ ᱟᱲᱮ ᱠᱚᱠᱚ ᱪᱮᱯᱚ ᱪᱮᱯᱚ ᱦᱚᱴᱚ ᱠᱟᱜ ᱠᱟᱱᱟ ᱞᱚᱥᱚᱫ ᱦᱚᱴᱚᱠᱟᱜ ᱠᱟᱱᱟ ᱠᱚ ᱨᱟᱥᱛᱟ ᱠᱚ ᱚᱱᱠᱟ ᱟᱨᱠᱤ
ᱵᱮᱡᱟᱨ ᱢᱟ ᱩᱱ ᱦᱤᱞᱳᱜ ᱫᱚ ᱵᱟᱝ ᱵᱩᱡᱷᱟᱹᱜ-ᱟ ᱢᱮᱱᱠᱷᱟᱱ ᱯᱚᱨᱮᱨ ᱫᱤᱱ ᱟᱫᱚ ᱱᱤᱥᱩᱱ ᱱᱤᱥᱩᱱ ᱜᱮ ᱵᱩᱡᱷᱟᱹᱜ ᱟᱥᱮ ᱟᱨ ᱚᱱᱠᱟ ᱠᱩᱞᱦᱤ ᱠᱚᱦᱚᱸ ᱠᱚ ᱞᱚᱥᱚᱫ ᱦᱚᱴᱚ ᱠᱟᱜ-ᱟ ᱟᱫᱚ ᱟᱫᱚ ᱠᱟᱹᱴᱤᱡ ᱪᱮᱫ ᱞᱮᱠᱟ ᱧᱚᱜ ᱪᱚᱝ ᱵᱩᱡᱷᱟᱹᱜ-ᱟ
ᱟᱫᱚ ᱴᱷᱤᱠ ᱫᱚ ᱴᱷᱤᱠ ᱜᱮᱭᱟ ᱩᱱᱟᱹᱜ ᱦᱚᱲ ᱥᱚᱛᱮ ᱧᱟᱯᱟᱢ ᱵᱟᱲᱟ ᱦᱩᱭᱩᱜ ᱠᱟᱱᱟ ᱥᱮ ᱩᱱᱟᱹᱜ ᱥᱟᱺᱜᱤᱧ ᱥᱟᱺᱜᱤᱧ ᱦᱚᱲ ᱠᱚ ᱟᱞᱮ ᱠᱩᱞᱦᱤ ᱛᱮᱠᱚ ᱯᱟᱨᱚᱢ ᱪᱟᱞᱟᱜ ᱠᱟᱱᱟ ᱧᱮᱞ ᱴᱷᱚ ᱠᱟᱜ ᱠᱟᱱᱟ ᱠᱚ ᱚᱱᱟ ᱦᱚᱸ ᱟᱹᱰᱤ ᱨᱟᱹᱥᱠᱟᱹ ᱜᱮ ᱟᱴᱠᱟᱨᱚᱜ ᱠᱟᱱᱟ
ᱦᱩᱸ ᱚᱱᱟ ᱨᱟᱹᱥᱠᱟᱹ ᱨᱮᱱᱟᱜ ᱜᱚᱞᱯᱷᱚ ᱜᱮ ᱟᱫᱚ ᱛᱟᱣᱞᱤᱧ ᱠᱩᱞᱤᱭᱮᱫ ᱵᱤᱱᱟ ᱠᱤᱱᱵᱟ ᱡᱮᱢᱚᱱ ᱟᱞᱮᱭᱟᱜ ᱱᱚᱛᱮ ᱨᱮᱦᱚᱸ ᱢᱟᱱᱮ ᱯᱚᱨᱚᱵᱽ ᱠᱚᱫᱚ ᱦᱩᱭᱩᱜ ᱜᱮᱭᱟ ᱡᱮᱢᱚᱱ ᱱᱚᱛᱮ ᱠᱷᱺᱫᱤ ᱨᱟᱱᱤ ᱠᱚ ᱚᱱᱛᱮ ᱱᱤᱛᱮᱫ ᱫᱚ ᱠᱟᱹᱴᱤᱡ ᱵᱮᱡᱟᱨ ᱧᱚᱜ ᱠᱚ ᱵᱩᱡᱽ ᱜᱮᱭᱟ ᱢᱟᱱᱮ ᱟᱞᱮᱭᱟ ᱱᱚᱛᱮᱱ ᱦᱚᱲᱟᱜ ᱜᱮ ᱠᱷᱮᱛ ᱠᱚ ᱠᱟᱱᱟ ᱛᱚ ᱟᱫᱚ ᱠᱷᱮᱛ ᱠᱚ ᱢᱟᱱᱮ ᱩᱱᱟᱹᱜ ᱦᱚᱲ ᱛᱮᱠᱚ ᱢᱟᱸᱰᱟᱭᱟ ᱮᱱᱮᱡ ᱥᱮᱨᱮᱧ ᱟᱠᱚ ᱛᱤᱧ ᱵᱟᱯᱟᱠ ᱚᱴᱟᱜ-ᱟ ᱥᱮ ᱟᱫᱚ ᱰᱟᱝᱨᱟ ᱱᱟᱦᱮᱞ ᱛᱚ ᱟᱫᱚ ᱠᱟᱹᱴᱤᱡ ᱜᱮᱭᱟ ᱠᱷᱮᱛ ᱵᱟᱝ ᱟᱬᱜᱳ ᱜᱟᱱᱚᱜᱼᱟ ᱴᱟᱠᱴᱟᱨ ᱠᱚ ᱟᱫᱚ ᱚᱱᱟ ᱠᱷᱟᱹᱛᱤᱨ ᱠᱚ ᱱᱚᱛᱮ ᱠᱚᱫᱚ ᱠᱟᱹᱴᱤᱡ ᱠᱚ ᱟᱹᱲᱤᱥᱚᱜ ᱜᱮᱭᱟ
ᱦᱮᱸ ᱩᱱᱟᱹᱜ ᱢᱟᱨᱟᱝ ᱯᱚᱨᱚᱵᱽ ᱟᱸᱡᱚᱢ ᱫᱚᱞᱤᱧ ᱟᱸᱡᱚᱢ ᱵᱟᱲᱟᱣ ᱠᱟᱫᱟ ᱢᱮᱱᱼᱼ ᱢᱮᱱᱠᱷᱟᱱ ᱵᱟᱝᱞᱤᱧ ᱟᱨ ᱩᱱᱟᱹᱜ ᱡᱩᱫᱤ ᱚᱱᱮ ᱚᱸᱰᱮ ᱠᱚ ᱦᱮᱸ ᱩᱱᱟᱹᱜ ᱦᱚᱲ ᱡᱩᱫᱤ ᱚᱸᱰᱮ ᱠᱚ ᱮᱱᱮᱡ ᱥᱮᱨᱮᱧ ᱨᱟᱹᱥᱠᱟᱹᱭᱟ ᱠᱚ ᱚᱱᱟ ᱠᱷᱮᱛ ᱨᱮ ᱛᱟᱦᱞᱮ ᱠᱷᱮᱛ ᱢᱟᱛᱚ ᱠᱟᱹᱴᱤᱡ ᱚᱱᱮ ᱯᱟᱴᱟᱜ ᱜᱮᱭᱟ ᱥᱮ ᱨᱩᱞᱟᱨ ᱪᱟᱹᱞᱩ ᱟᱠᱟᱫ ᱞᱮᱠᱟ
ᱦᱮᱸ ᱦᱮᱸ ᱚᱱᱮ ᱚᱱᱟ ᱠᱷᱟᱹᱛᱤᱨ ᱜᱮ ᱟᱹᱲᱤᱥ ᱵᱮᱡᱟᱨᱚᱜ ᱟᱠᱚ ᱟᱨ ᱱᱤᱭᱟᱹ ᱫᱷᱟᱣ ᱫᱚ ᱛᱟᱵ ᱱᱟ ᱛᱚ ᱦᱤᱡᱩᱜ ᱫᱷᱟᱣ ᱛᱚᱵᱮ ᱚᱱᱮ ᱚᱱᱠᱟᱜᱮ ᱦᱤᱡᱩᱜ ᱛᱟᱵᱚᱱ ᱯᱮ ᱥᱟᱱᱟᱢ ᱠᱚᱜᱮ
ᱦᱮᱸ ᱦᱮᱸ ᱟᱫᱚ ᱚᱱᱠᱟ ᱚᱱᱛᱮ ᱚᱠᱚᱭ ᱦᱚᱸ ᱩᱯᱨᱩᱢ ᱠᱚ ᱛᱮᱢᱚᱱ ᱫᱚ ᱵᱟᱹᱱᱩᱜ ᱠᱚᱣᱟ ᱛᱚ ᱟᱢ ᱥᱟᱣᱼᱼ ᱚᱠᱟ ᱦᱚ ᱚᱱᱠᱟ ᱫᱚᱢᱮ ᱩᱯᱨᱩ ᱫᱚ ᱵᱟᱝ ᱛᱟᱦᱮᱸ ᱠᱟᱱᱟ
ᱦᱩᱸ ᱾
ᱟᱨ ᱱᱚᱛᱮ ᱟᱞᱮ ᱥᱮᱜ ᱠᱷᱚᱱᱟᱜ ᱫᱚ ᱠᱟᱹᱴᱤᱡ ᱥᱟᱺᱜᱤᱧ ᱧᱚᱜ ᱜᱮᱭᱟ ᱛᱚ ᱟᱨ ᱚᱱᱛᱮ ᱯᱚᱦᱚᱴ ᱵᱟᱹᱱᱩᱜᱼᱟ ᱟᱨᱠᱤ᱾ ᱚᱱᱟ ᱦᱚᱛᱮ ᱛᱮ ᱵᱟᱝ ᱪᱟᱞᱟᱣ ᱵᱟᱲᱟ ᱦᱩᱭ ᱠᱟᱱᱟ ᱾
ᱦᱩᱸ ᱾ ᱛᱚ ᱚᱱᱠᱟᱜᱮ ᱵᱟᱝ ᱧᱮᱞ ᱡᱟᱭᱜᱟ ᱠᱚᱦᱚᱸ ᱵᱚᱱ ᱧᱮᱞ ᱠᱟᱜᱼᱟ ᱫᱚ ᱧᱩᱛᱩᱢ ᱫᱚ ᱯᱚᱨᱚᱵ ᱾ ᱤᱭᱟᱹ ᱨᱮᱫᱚ ᱪᱟᱞᱟᱜ ᱜᱟᱱᱚᱜᱼᱟ ᱾
ᱟᱪᱪᱷᱟ ᱚᱸᱰᱮ ᱫᱚ ᱛᱟᱦᱚᱞᱮ ᱚᱱᱠᱟ ᱥᱩᱫᱷᱩ ᱯᱟᱛᱟ ᱮᱱᱮᱡ ᱜᱮ ᱦᱩᱭᱩᱜᱼᱟ ᱥᱮ ᱟᱨᱦᱚᱸ ᱮᱢᱟᱱ ᱫᱮᱢᱟᱱ ᱪᱮᱜ ᱠᱚ ᱦᱩᱭᱩᱜᱼᱟ?
ᱵᱟᱝ ᱜᱮ ᱢᱟᱱᱮ ᱱᱚᱰᱮ ᱫᱚ ᱢᱟᱱᱮ ᱢᱤᱫ ᱫᱤᱱ ᱜᱮ ᱯᱟᱛᱟ ᱮᱱᱮᱡ ᱦᱩᱭᱩᱜᱼᱟ, ᱢᱟᱱᱮ ᱢᱤᱫ ᱫᱤᱱ ᱛᱮᱜᱮ ᱢᱟᱱᱮ ᱵᱚᱸᱜᱟ ᱵᱩᱨᱩ ᱢᱟᱱᱮ ᱚᱱᱠᱟ ᱯᱩᱡᱟᱹ ᱦᱚᱸ ᱦᱩᱭᱩᱜᱼᱟ ᱛᱟᱯᱚᱨᱮ ᱯᱟᱛᱟ ᱮᱱᱮᱡ ᱦᱚᱸ ᱢᱤᱫ ᱫᱤᱱ ᱛᱮᱜᱮ ᱟᱯᱮ ᱚᱸᱰᱮ ᱫᱚ ᱡᱮᱢᱚᱱ ᱵᱟᱨᱥᱤ ᱦᱩᱭᱩᱜᱼᱟ ᱵᱩᱫᱷᱚᱭ ᱢᱤᱫ ᱫᱤᱱ ᱫᱚ ᱵᱩᱫᱷᱚᱭ ᱢᱟᱱᱥᱤᱠ ᱠᱚ ᱚᱱᱠᱟ ᱪᱮᱠᱟ ᱯᱮ
ᱦᱳᱭ ᱦᱳ ᱯᱳᱭᱞᱳ ᱫᱤᱱ ᱫᱚ ᱚᱱᱠᱟ ᱯᱩᱡᱟᱹ ᱯᱟᱥᱟ ᱠᱚ ᱦᱩᱭᱩᱜᱼᱟ, ᱯᱳᱞᱳ ᱫᱤᱱ ᱫᱚ ᱯᱩᱡᱟᱹ ᱯᱟᱥᱟ ᱠᱚ ᱦᱩᱭᱩᱜᱼᱟ ᱟᱨ ᱫᱚᱥᱟᱨ ᱫᱤᱱ ᱫᱚ ᱯᱟᱛᱟ ᱮᱱᱮᱡ ᱞᱮ ᱫᱚᱦᱚᱭᱟ ᱾
ᱫᱚᱥᱟᱨ ᱫᱤᱱ ᱦᱤᱞᱳᱜ ᱜᱮ ᱵᱟᱹᱲᱛᱤ ᱦᱚᱲ ᱫᱚᱠᱚ ᱦᱤᱡᱩᱜᱼᱟ ᱾
ᱦᱮᱸ ᱛᱚ ᱩᱱᱠᱩ ᱯᱟᱛᱟ ᱮᱱᱮᱡ ᱠᱚᱫᱚ ᱢᱟᱱᱮ ᱪᱮᱜᱠᱟ ᱨᱟᱹᱥᱠᱟᱹ ᱦᱮᱸ ᱞᱟᱹᱭ ᱫᱟᱞᱤᱧ ᱚᱱᱮ ᱯᱟᱛᱟ ᱮᱱᱮᱡ ᱠᱚᱫᱚ ᱢᱟᱱᱮ ᱪᱮᱫᱠᱟ ᱟᱯᱮ ᱱᱮᱶᱛᱟ ᱠᱚᱣᱟᱯᱮ ᱥᱮ ᱟᱠᱚᱣᱟᱜ ᱨᱟᱹᱥᱠᱟᱹ ᱛᱮ ᱢᱟᱱᱮ ᱯᱟᱲᱟᱜᱷᱟᱴ ᱨᱮ ᱚᱱᱠᱟ ᱨᱟᱹᱥᱠᱟᱹᱭ ᱜᱮᱭᱟ ᱠᱚ ᱥᱮ ᱟᱫᱚ ᱚᱱᱟ ᱪᱮᱜᱠᱟ ᱟᱯᱮ ᱯᱮ ᱱᱮᱣᱛᱟ ᱠᱚᱣᱟ ᱥᱮ ᱟᱠᱚᱣᱟᱜ ᱨᱟᱹᱥᱠᱟᱹ ᱛᱮᱠᱚ ᱦᱤᱡᱩᱜᱼᱟ ᱩᱱᱠᱩ ᱫᱚ?
ᱦᱮᱸ ᱯᱟᱛᱟ ᱮᱱᱮᱡ ᱠᱚᱫᱚ ᱚᱱᱠᱟ ᱠᱤᱪᱷᱩ ᱜᱟᱱ ᱞᱮ ᱱᱮᱣᱛᱟ ᱠᱟᱠᱚᱣᱟ᱾ ᱟᱨ ᱵᱟᱫᱽ ᱵᱟᱹᱠᱤ ᱫᱚ ᱟᱠᱚ ᱨᱟᱹᱥᱠᱟᱹ ᱛᱮᱦᱚᱸ ᱠᱚ ᱦᱮᱡ ᱫᱟᱲᱮᱭᱟᱜᱼᱟ ᱚᱱᱟ ᱨᱮᱱᱟᱜ ᱠᱳᱱᱚ ᱢᱟᱱᱟ ᱵᱟᱨᱚᱱ ᱫᱚ ᱵᱟᱹᱱᱩᱜᱼᱟ᱾
ᱟᱪᱪᱷᱟ ᱾ ᱢᱟᱱᱮ ᱥᱟᱱᱟᱢ ᱦᱚᱲ ᱜᱮᱠᱚ ᱨᱟᱹᱥᱠᱟᱹ ᱫᱟᱲᱮᱭᱟᱜᱼᱟ ᱥᱮ ᱱᱠᱩ ᱜᱮᱠᱚ ᱱᱮᱛᱟ ᱠᱟᱜ ᱠᱚᱣᱟ ᱚᱱᱠᱟ ᱜᱮ ᱱᱩ ᱦᱮᱸ ᱾
ᱵᱟᱝ ᱵᱟᱝ ᱡᱟᱦᱟᱸᱭ ᱞᱮ ᱱᱮᱣᱛᱟ ᱠᱚᱜ ᱠᱚᱣᱟ ᱩᱱᱠᱩ ᱥᱟᱶᱛᱮ
ᱦᱮᱸ ᱾
ᱡᱟᱦᱟᱸᱭ ᱜᱮ ᱡᱟᱦᱟᱸᱭ ᱜᱮ ᱦᱮᱡ ᱫᱟᱲᱮ ᱟᱭ ᱦᱮᱡ ᱠᱟᱛᱮ ᱨᱟᱹᱥᱠᱟᱹ ᱫᱟᱲᱮ ᱟᱭ ᱾ ᱚᱱᱟ ᱨᱮᱱᱟᱜ ᱠᱳᱱᱳ ᱢᱟᱱᱟ ᱵᱟᱨᱚᱱ ᱵᱟᱹᱱᱩᱜᱼᱟ ᱥᱟᱵ ᱠᱟᱜ ᱢᱮ ᱟᱵᱤᱱ ᱜᱮ ᱡᱩᱫᱤ ᱢᱮᱫᱴᱮᱱ ᱮ ᱴᱟᱢᱟᱠ ᱛᱩᱢᱫᱟᱜ ᱤᱫᱤ ᱠᱟᱛᱮᱜ ᱵᱤᱱ ᱪᱟᱞᱟᱜᱼᱟ ᱚᱸᱰᱮ ᱵᱤᱱ ᱨᱩᱭᱟ ᱠᱳᱚᱱᱳ ᱟᱯᱚᱛᱛᱤ ᱵᱟᱹᱱᱩᱜᱼᱟ ᱟᱨᱠᱤ᱾
ᱦᱮᱸ ᱚ ᱚᱱᱟᱜᱮ ᱠᱟᱹᱴᱤᱡ ᱠᱩᱞᱤᱭᱮᱜ ᱵᱮᱱᱟᱞᱤᱧ ᱡᱮ ᱦᱤᱡᱩᱜ ᱥᱮᱨᱢᱟ ᱫᱚ ᱚᱱᱠᱟ ᱠᱟᱛᱮᱜ ᱜᱮ ᱛᱚᱵᱮ ᱪᱟᱞᱟᱜ ᱦᱩᱭᱩᱜᱼᱟ᱾ ᱪᱮᱫᱟᱜ ᱥᱮ ᱴᱟᱢᱟᱠ ᱛᱩᱢᱫᱟᱜ ᱰᱷᱮᱨ ᱛᱟᱦᱮᱸ ᱞᱮᱱᱠᱷᱟᱱ ᱫᱚ ᱨᱟᱹᱥᱠᱟᱹ ᱦᱚᱸ ᱢᱟᱱᱮ ᱵᱷᱟᱜᱮ ᱧᱚᱜ ᱵᱩᱡᱷᱟᱹᱜᱼᱟ᱾ ᱚᱱᱟᱠᱚ ᱜᱩᱱ ᱜᱩᱱᱟᱹᱣ ᱞᱮᱱᱠᱷᱟᱱ ᱫᱚ ᱵᱷᱟᱜᱮ ᱧᱚᱜ ᱵᱩᱡᱷᱟᱹᱜᱼᱟ ᱾
ᱦᱮᱸ ᱦᱮᱸ ᱮᱠᱫᱚᱢ ᱮᱠᱫᱚᱢ ᱟᱨ ᱛᱟᱦᱚᱞᱮ ᱟᱯᱮ ᱚᱸᱰᱮᱱᱟᱜ ᱯᱟᱛᱟ ᱫᱚ ᱪᱮᱫ ᱞᱮᱠᱟ ᱚᱸᱰᱮ ᱫᱚ ᱾ ᱱᱮᱣᱛᱟ ᱤᱫᱤ ᱠᱚᱣᱟᱯᱮ ᱥᱮ ᱪᱮᱜᱠᱟ ᱦᱩᱭᱩᱜᱼᱟ ᱾
ᱵᱟ ᱟᱫᱚ ᱱᱚᱸᱰᱮ ᱫᱚ ᱯᱟᱲᱟ ᱠᱚᱴᱤᱡ ᱞᱮ ᱰᱷᱮᱨ ᱜᱮᱭᱟ ᱥᱮ ᱟᱫᱚ ᱚᱱᱟ ᱠᱷᱟᱹᱛᱤᱨ ᱴᱟᱢᱟᱠ ᱦᱚᱸ ᱰᱷᱮᱨ ᱜᱮᱭᱟ ᱢᱟᱱᱮ ᱟᱹᱛᱩ ᱟᱹᱛᱩ ᱠᱷᱚᱱᱟᱜ ᱜᱮ ᱡᱚᱛᱚ ᱟᱹᱛᱩ ᱠᱷᱚᱱᱟᱜ ᱜᱮᱞᱮ ᱤᱫᱤ ᱜᱮᱭᱟ, ᱟᱫᱚ ᱮᱱᱮᱡ ᱦᱚᱲ ᱠᱚᱫᱚ ᱡᱷᱚᱛᱚ ᱦᱚᱲᱜᱮ ᱟᱨᱠᱤ᱾ ᱜᱟᱫᱮᱞ ᱮᱱᱮᱡ ᱜᱮ ᱢᱟᱱᱮ ᱡᱟᱦᱟᱸᱭ ᱜᱮ ᱪᱟᱞᱟᱜᱼᱟᱭ ᱧᱮᱧᱮᱞ ᱠᱤᱝᱵᱟ ᱨᱟᱹᱥᱠᱟᱹ ᱢᱮᱱᱟᱜ ᱛᱟᱭᱟ ᱥᱟᱵ ᱫᱟᱲᱮᱭᱟᱜ ᱠᱷᱟᱱ ᱜᱮ ᱢᱟᱱᱮ ᱮᱱᱮᱡ ᱛᱮᱫᱚ ᱵᱟᱞᱮ ᱢᱟᱱᱟ ᱠᱚᱣᱟ ᱟᱞᱮ ᱫᱚ ᱾
ᱚ ᱟᱪᱪᱷᱟ ᱟᱪᱪᱷᱟ ᱟᱨ ᱛᱟᱦᱚᱞᱮ ᱡᱚᱛᱚ ᱜᱮ ᱚᱱᱠᱟ ᱥᱟᱵ ᱵᱟᱲᱟ ᱜᱟᱱᱚᱜᱼᱟ, ᱥᱮ ᱚᱱᱠᱟ ᱯᱟᱪᱷᱮ ᱠᱚ ᱞᱟᱹᱭ ᱫᱚ ᱟᱞᱚᱯᱮ ᱥᱟᱵ ᱞᱮᱭᱟ ᱟᱞᱮ ᱫᱚ ᱮᱱᱮᱡ ᱠᱚᱫᱚ᱾
ᱵᱟᱝᱜᱮ ᱟᱫᱚ ᱚᱱᱟ ᱠᱚᱫᱚ ᱡᱷᱚᱛᱚ ᱜᱮ ᱜᱟᱱᱚᱜᱼᱟ ᱢᱟᱹᱭ ᱵᱟᱹᱵᱩ ᱢᱤᱜ ᱥᱟᱶᱛᱮ ᱡᱚᱛᱚ ᱜᱮᱠᱚ ᱮᱱᱮᱡ
ᱦᱮᱸ ᱵᱟᱝ ᱵᱟᱝ ᱵᱟᱝᱠᱷᱟᱱ ᱫᱚ ᱚᱱᱟ ᱠᱚᱛᱮᱠ ᱡᱟᱭᱜᱟ ᱨᱮᱫᱚ ᱟᱸᱡᱚᱢ ᱠᱟᱱᱟ ᱡᱮ ᱡᱟᱦᱟᱸᱭ ᱢᱟᱹᱭ ᱛᱟᱠᱚ ᱮᱱᱮᱡ ᱮᱫᱟ ᱩᱱᱠᱩ ᱥᱟᱛᱮ ᱫᱚ ᱵᱟᱹᱵᱩ ᱛᱠᱚ ᱫᱚ ᱵᱟᱠᱚ ᱥᱟᱵ ᱪᱚᱶ ᱠᱚᱣᱟ
ᱦᱮᱸ ᱦᱮᱸ ᱟᱞᱤᱧ ᱦᱚᱞᱤᱧ ᱟᱸᱡᱚᱢ ᱵᱟᱲᱟ ᱟᱠᱟᱜᱼᱟ ᱛᱚᱵᱮ ᱱᱚᱰᱮ ᱫᱚ ᱚᱱᱠᱟ ᱫᱚ ᱵᱟᱝ ᱟᱫᱚ ᱞᱟᱦᱟ ᱠᱷᱚᱱᱟᱜ ᱜᱮ ᱟᱫᱚ ᱟᱱᱮ ᱦᱟᱯᱲᱟᱢ ᱠᱷᱚᱱᱟᱜ ᱜᱮ ᱱᱚᱝᱠᱟ ᱜᱮ ᱠᱚ ᱪᱟᱹᱞᱩ ᱟᱹᱜᱩ ᱟᱠᱟᱟᱜᱼᱟ ᱟᱫᱚ ᱱᱤᱡᱮ ᱛᱮᱦᱚᱸ ᱢᱟᱱᱮᱼᱼ ᱪᱮᱫ ᱮᱢ ᱵᱚᱫᱚᱞᱟ ᱟᱫᱚ ᱛᱟᱦᱮᱸ ᱪᱚ ᱚᱱᱠᱟᱜᱮ ᱵᱚᱸᱜᱟ ᱵᱩᱨᱩ ᱩᱱᱠᱩᱜᱮ ᱢᱮᱱᱟᱜ ᱠᱚᱣᱟ ᱟᱵᱚ ᱪᱮᱫ ᱵᱚᱱ ᱵᱚᱫᱚᱞ ᱫᱟᱲᱮᱭᱟᱜᱼᱟ᱾
ᱦᱮᱸ ᱮᱠᱫᱚᱢ ᱮᱠᱫᱚᱢ ᱚᱱᱟᱦᱚ ᱱᱟᱯᱟᱭ ᱠᱟᱛᱷᱟ ᱠᱟᱱᱟ ᱢᱤᱫ ᱥᱟᱶᱛᱮ ᱮᱱᱮᱡ ᱞᱮᱠᱷᱟᱱ ᱟᱨᱚ ᱨᱟᱹᱥᱠᱟᱹ ᱫᱚ ᱵᱷᱟᱞᱮ ᱧᱚᱜ ᱦᱩᱭᱩᱜᱼᱟ᱾ ᱟᱡᱫᱟᱱᱮ ᱵᱷᱤᱱᱟᱹ ᱵᱷᱤᱱᱟᱹ ᱠᱚ ᱮᱱᱮᱡᱟ ᱚᱱᱟ ᱫᱚ ᱨᱟᱹᱥᱠᱟᱹ ᱧᱚᱜ ᱫᱚ ᱵᱟᱝ ᱟᱴᱠᱟᱨᱚᱜᱼᱟ ᱥᱮ
ᱦᱮᱸ ᱟᱨ ᱱᱚᱰᱮ ᱫᱚ ᱫᱚᱢᱮ ᱜᱷᱟᱹᱲᱤᱡ ᱫᱚ ᱯᱚᱨᱚᱵᱽ ᱫᱚ ᱵᱟᱝ ᱦᱩᱭᱩᱜᱼᱟ ᱢᱟᱱᱮ ᱥᱮᱛᱟᱜ ᱨᱮ ᱦᱮᱡ ᱠᱟᱛᱮ ᱢᱟᱱᱮ ᱟ ᱟᱴ ᱱᱚᱴᱟ ᱧᱤᱫᱟᱹ ᱟᱴ ᱱᱚᱴᱟ ᱛᱮᱜᱮ ᱪᱟᱵᱟᱜᱼᱟ ᱟᱨᱠᱤ ᱦᱚᱲ ᱟᱫᱚ ᱡᱮ ᱡᱟᱦᱟᱨᱚᱜᱼᱟ ᱚᱲᱟᱜ ᱠᱚ ᱪᱟᱞᱟᱜᱼᱟ᱾
ᱟᱪᱪᱷᱟ ᱟᱪᱷᱟ ᱛᱟᱦᱚᱞ ᱮᱚᱦᱚᱵ ᱫᱚ ᱛᱤᱱᱟᱹ ᱠᱷᱚᱱᱟᱜ ᱦᱩᱭᱩᱜᱼᱟ,
ᱦᱮᱸ ᱯᱟᱛᱟ ᱮᱱᱮᱡ ᱠᱚᱫᱚ ᱯᱨᱟᱭ ᱫᱩᱭ ᱵᱟᱡᱮ ᱥᱟᱨᱮ ᱫᱩᱭ ᱵᱟᱡᱮ ᱚᱱᱠᱟ ᱠᱷᱚᱱᱟᱜ ᱜᱮ ᱟᱨᱟᱢᱵᱷᱚᱜᱼᱟ, ᱟᱫᱚ ᱯᱩᱡᱟᱹ ᱯᱟᱥᱟ ᱫᱚ ᱥᱮᱛᱟᱜ ᱠᱷᱚᱱᱟᱜ ᱦᱩᱭᱩᱜ ᱟᱛᱚ ᱤᱱᱟᱹᱛᱮ
ᱚ ᱟᱪᱪᱷᱟ ᱟᱪᱪᱷᱟ ᱚᱱᱟ ᱦᱚᱸ ᱛᱟᱦᱚᱞᱮ ᱟᱹᱰᱤ ᱥᱟᱺᱜᱤᱧ ᱥᱟᱺᱜᱤᱧ ᱠᱷᱚᱱᱟᱜ ᱦᱚᱲ ᱠᱚ ᱦᱤᱡᱩᱜᱼᱟ ᱥᱮ ᱥᱩᱨ ᱥᱩᱯᱩᱨ ᱠᱚᱨᱮᱱ ᱜᱮ᱾
ᱱᱚᱣᱟ ᱠᱚᱨᱮᱫ ᱫᱚ ᱫᱚᱢᱮ ᱫᱚ ᱵᱟᱝ ᱤᱭᱟᱹ ᱛᱚ ᱫᱚ ᱥᱩᱨ ᱥᱩᱯᱩᱨ ᱥᱟᱺᱜᱤᱧ ᱠᱚᱨᱮᱱ ᱦᱚᱸᱠᱚ ᱦᱤᱡᱩᱜᱼᱟ ᱟᱫᱚᱼᱼ ᱩᱱᱟᱹᱜ ᱛᱚᱞᱟᱥ ᱠᱚᱫᱚ ᱵᱟᱝ ᱦᱟᱛᱟᱣ ᱦᱩᱭᱟᱱᱟ ᱛᱚᱵᱮ ᱦᱤᱡᱩᱜ ᱜᱮᱭᱟᱠᱚ ᱥᱟᱺᱜᱤᱧ ᱥᱟᱺᱜᱤᱧ ᱟᱫᱚ ᱚᱱᱟ ᱵᱩᱨᱩ ᱵᱚᱸᱜᱟ ᱟᱯᱮ ᱚᱱᱛᱮᱱᱟᱜ ᱯᱚᱨᱚᱵᱽ ᱞᱮᱠᱟ ᱫᱚ ᱵᱟᱝ ᱡᱮᱼᱼ ᱥᱟᱺᱜᱤᱧ ᱥᱟᱺᱜᱤᱧ ᱨᱮᱱ ᱠᱚ ᱦᱤᱡᱩᱜᱼᱟ ᱜᱟᱹᱲᱤ ᱠᱚ ᱩᱱᱟᱹᱜ ᱵᱚᱞᱚᱱᱟ ᱱᱚᱸᱰᱮ ᱫᱚ ᱚᱱᱠᱟ ᱫᱚ ᱵᱟᱝ ᱵᱚᱞᱚᱱᱟ ᱟᱨᱠᱤ᱾
ᱚ ᱟᱪᱪᱷᱟ ᱟᱪᱪᱷᱟ ᱟᱫᱚ
ᱱᱚᱣᱟ ᱠᱚᱨᱮᱱ ᱢᱟ ᱟᱹᱰᱤ ᱧᱩᱛᱩᱢᱟᱱ ᱠᱟᱱ ᱛᱟᱞᱮᱭᱟ ᱟᱞᱮᱭᱟᱜ ᱫᱚ ᱟᱹᱰᱤ ᱥᱟᱺᱜᱤᱧ ᱥᱟᱺᱜᱤᱧ ᱠᱷᱚᱱᱟᱜ ᱠᱚ ᱦᱤᱡᱩᱜᱼᱟ᱾
ᱦᱮᱸ ᱟᱨ ᱠᱩᱞᱤᱠᱟᱱᱟᱞᱤᱧ ᱡᱮ ᱯᱟᱛᱟ ᱮᱱᱮᱡ ᱠᱚᱫᱚ ᱪᱮᱫ ᱞᱮᱠᱟᱯᱮ ᱫᱚᱦᱚᱭ ᱜᱮᱭᱟ ᱢᱟᱱᱮ ᱛᱤᱱᱟᱹᱜ ᱜᱷᱟᱹᱲᱤᱡ ᱠᱚ ᱮᱱᱮᱡ ᱜᱮᱭᱟ ᱚᱸᱰᱮᱱᱟᱜ
ᱯᱟᱛᱟ ᱮᱱᱮᱡ ᱫᱚ ᱱᱚᱰᱮ ᱦᱚᱸ ᱥᱟᱨᱟ ᱧᱤᱫᱟᱹ ᱫᱚ ᱵᱟᱝ ᱦᱩᱭᱩᱜᱼᱟ ᱚᱱᱠᱟ ᱵᱟᱨᱚᱴᱟ ᱢᱟᱲᱟᱝ ᱨᱮᱜᱮ ᱪᱟᱵᱟᱜᱼᱟ᱾
ᱚ ᱛᱟᱣ ᱛᱤᱱᱟᱹᱜ ᱠᱚᱛᱮ?